ᱦᱮᱸ ᱡᱚᱦᱟᱨ ᱜᱮ ᱜᱚᱢᱠᱮ᱾
ᱦᱩᱸ ᱡᱚᱦᱟᱨ ᱜᱮ ᱪᱮᱫ ᱵᱮᱧ ᱪᱤᱠᱟᱹᱭ ᱫᱟ?
ᱱᱚᱜᱼᱚᱭ ᱜᱚᱝᱠᱮ ᱛᱮᱦᱤᱧ ᱫᱚ ᱠᱟᱹᱴᱤᱡ ᱫᱟᱜ ᱡᱟᱹᱲᱤ ᱠᱮᱫᱟᱭ ᱮᱠᱴᱩ ᱞᱟᱦᱟ ᱜᱮ, ᱛᱟᱦᱞᱮ ᱟᱹᱰᱤ ᱫᱤᱱ ᱯᱚᱨᱮᱜᱮ ᱦᱮᱸ ᱦᱮᱸ᱾
ᱟᱹᱰᱤ ᱱᱟᱯᱟᱭ ᱠᱟᱛᱷᱟ᱾
ᱟᱹᱰᱤ ᱫᱤᱱ ᱯᱚᱨᱮᱜᱮ ᱫᱟᱜ ᱡᱟᱹᱲᱤ ᱠᱮᱫᱟᱭ ᱛᱟᱦᱞᱮ ᱤᱱᱟᱹᱜᱮ
ᱦᱳ
ᱚᱲᱟᱜ ᱨᱮᱜᱮ ᱢᱮᱱᱟᱜ ᱞᱤᱧᱟᱹ ᱦᱮᱸ᱾
ᱦᱩ ᱱᱚᱛᱮ
ᱟᱹᱞᱤᱧ ᱦᱚᱞᱤᱧ ᱫᱩᱲᱩᱵ ᱠᱟᱱᱟ ᱱᱚᱛᱮ ᱨᱤᱢᱤᱞ ᱨᱤᱢᱤᱞ ᱟᱠᱟᱫᱟᱭ ᱫᱟᱜ ᱫᱚ ᱵᱟᱭ ᱦᱤᱡᱩᱜ ᱠᱟᱱᱟ᱾ ᱟᱫᱚ ᱚᱱᱟ ᱠᱮ ᱟᱯᱮ ᱥᱮᱫ ᱫᱟᱜ ᱠᱮᱜ ᱠᱷᱟᱡ ᱨᱟᱹᱥᱠᱟᱹ ᱜᱮᱞᱤᱧ ᱵᱩᱡᱽ ᱠᱮᱫᱟ, ᱟᱞᱮ ᱥᱮᱜ ᱦᱚᱸ ᱫᱟᱜ ᱞᱮᱠᱷᱟᱡ ᱟᱹᱰᱤ ᱫᱤᱱ ᱠᱷᱚᱡ ᱠᱚᱭᱚᱜ ᱦᱚᱨ ᱨᱮ ᱢᱮᱱᱟᱜ ᱠᱟᱜ ᱞᱮᱭᱟ᱾
ᱦᱮᱸ ᱦᱮᱸ ᱦᱮᱸ
ᱟᱫᱚ ᱱᱟᱯᱟᱭ ᱵᱟᱲᱟ ᱜᱮᱭᱟᱵᱮᱱ ᱮᱠᱷᱚᱱ ᱫᱚ? ᱟ. ᱞᱤᱧ ᱦᱚᱸ ᱮᱠᱷᱚᱱ ᱱᱟᱯᱟᱭ ᱵᱟᱲᱟ ᱜᱮ᱾
ᱚ ᱛᱚ ᱜᱚᱝᱠᱮ ᱚᱲᱟᱜ ᱠᱚᱨᱮᱜ ᱫᱚ ᱡᱷᱚᱛᱚ ᱦᱚᱲᱜᱮ ᱱᱟᱯᱟᱭ ᱜᱮᱛᱚ?
ᱦᱮᱸ ᱮᱠᱷᱚᱱ ᱟᱯᱟᱛᱚᱛᱚ ᱪᱟᱸᱫᱳ ᱵᱚᱸᱜᱟ ᱫᱟᱭᱟ ᱫᱩᱞᱟᱹᱲ ᱛᱮ ᱱᱟᱯᱟᱭ ᱜᱮ ᱢᱮᱱᱟᱜ ᱠᱟᱜ ᱞᱮᱭᱟ, ᱟᱯᱮᱜᱮ?
ᱦᱮᱸ ᱟᱞᱮ ᱜᱮ, ᱟᱞᱮ ᱦᱚᱸ ᱱᱟᱯᱟᱭ ᱜᱚᱝᱠᱮ᱾ ᱩᱸ ᱚ ᱜᱚᱝᱠᱮ ᱛᱟᱦᱞᱮ ᱤᱭᱟᱹ ᱪᱟᱨᱟ ᱠᱚ ᱦᱮᱸ ᱪᱟᱨᱟ ᱠᱚᱫᱚ ᱵᱤᱱ ᱜᱤᱲᱤᱭ ᱠᱟᱫᱟ ᱥᱮ?
ᱦᱮᱸ ᱜᱤᱰᱤ ᱜᱤᱰᱤ ᱜᱤᱰᱤ ᱠᱚᱢᱯᱞᱤᱴ ᱦᱳᱭ ᱠᱟᱱᱟ, ᱟᱫᱚ ᱟᱵᱮᱱ ᱜᱮ ᱛᱤᱱ ᱥᱟᱺᱜᱤᱧ? ᱠᱟᱫᱟ ᱵᱮᱱ?
ᱟᱹᱞᱤᱧ ᱦᱚᱸ ᱜᱤᱲᱤ ᱫᱚ ᱚᱱᱟ ᱵᱟᱹᱭᱦᱟᱹᱲ ᱠᱚᱨᱮᱱᱟᱜ ᱫᱚᱞᱤᱧ ᱜᱤᱲᱤᱭ ᱠᱟᱫᱟ᱾ ᱮ ᱜᱷᱩᱴᱩ ᱠᱚᱨᱮᱱᱟᱜ ᱵᱟᱹᱠᱤ ᱢᱮᱱᱟᱜᱼᱟ᱾ ᱛᱟᱦᱞᱮ ᱫᱟᱜ ᱢᱟ ᱟᱰᱤ ᱫᱤᱱ ᱠᱷᱚᱱᱟᱜ ᱫᱟᱜ ᱜᱮ ᱵᱟᱭ ᱫᱟᱜ ᱠᱟᱫᱟ ᱛᱟᱦᱞᱮ ᱚᱱᱟ ᱠᱷᱟᱛᱤᱨ ᱜᱮ ᱮᱴᱠᱮᱴᱚᱬᱮ ᱴᱤ ᱛᱟᱸᱦᱮᱸ ᱦᱩᱭ ᱞᱮᱱᱟ, ᱟᱫᱚ ᱦᱚᱸᱜᱼᱚᱭ ᱫᱟᱜ ᱠᱮᱫᱟᱭ ᱚᱝᱠᱟ ᱞᱮᱠᱟ ᱫᱚ ᱵᱟᱭ ᱫᱟᱜ ᱞᱮᱫᱟ ᱠᱟᱴᱤᱡ ᱮ ᱫᱟᱜ ᱠᱮᱫᱟ ᱢᱟᱱᱮ ᱱᱚᱣᱟ ᱫᱚ ᱠᱟᱹᱢᱤ ᱨᱮᱫᱚ ᱵᱟᱝ ᱞᱟᱜᱟᱜᱼᱟ ᱜᱚᱝᱠᱮ᱾
ᱟᱫᱚ ᱫᱤᱱ ᱫᱤᱱ ᱛᱮ ᱦᱟᱸᱜ ᱫᱟᱜ ᱤᱫᱤᱭ ᱜᱮᱭᱟᱭ᱾
ᱦᱮᱸ ᱦᱮᱸ
ᱮ ᱢᱤᱫ ᱫᱤᱱ ᱨᱮᱜᱮ ᱫᱟᱜ ᱞᱮᱠᱷᱟᱡ ᱫᱚ ᱵᱟᱝ ᱦᱩᱭᱩᱜ ᱛᱚ ᱟᱨᱚ ᱚᱱᱮ ᱜᱟᱯᱟ ᱢᱮᱭᱟᱝ ᱥᱮ ᱟᱨᱦᱚᱸᱭ ᱡᱚᱢ ᱧᱩ ᱫᱚᱵᱮᱱ ᱡᱚᱢ ᱧᱩ ᱵᱟᱲᱟᱣ ᱠᱟᱫᱟ?
ᱦᱮᱸ ᱡᱚᱢ ᱧᱩ ᱵᱟᱲᱟ ᱫᱚ ᱦᱳᱭ ᱠᱟᱱᱟ᱾
ᱡᱚᱢ ᱧᱩ ᱫᱚ ᱟ ᱜᱚᱝᱠᱮ ᱛᱟᱦᱞᱮ ᱤᱭᱟᱹ ᱮᱸ ᱦᱳᱲᱳ ᱫᱚ ᱛᱤᱱ ᱵᱟᱨ ᱯᱮ ᱪᱟᱥᱟ?
ᱜᱚᱝᱠᱮ ᱟᱞᱮ ᱥᱮᱫ ᱫᱚ ᱢᱤᱫ ᱫᱷᱟᱣ ᱜᱮᱞᱮ ᱪᱟᱥᱟ ᱱᱤᱭᱟᱹ ᱵᱚᱨᱥᱟ ᱥᱚᱢᱚᱭ ᱜᱮ ᱚᱱᱟ ᱥᱮᱨᱢᱟ ᱡᱟᱹᱲᱤ ᱛᱮᱜᱮ ᱞᱮ ᱪᱟᱥ ᱜᱮᱭᱟ ᱟᱫᱚ᱾ ᱫᱷᱟᱨᱚᱱ ᱫᱚ ᱵᱟᱞᱮ ᱪᱟᱥ ᱜᱮᱭᱟ, ᱢᱤᱫ ᱫᱷᱟᱣ ᱜᱮᱞᱮ ᱪᱟᱥᱟ᱾ ᱟᱯᱮ ᱥᱮᱫ ᱫᱚ ᱚᱱᱛᱮ ᱫᱚ ᱛᱤᱱ ᱵᱟᱨ ᱯᱮ ᱪᱟᱥᱟ?
ᱦᱮᱸ ᱱᱚᱛᱮ ᱦᱟᱸᱜ ᱜᱚᱝᱠᱮ ᱟᱞᱮ ᱫᱚ ᱵᱟᱨᱫᱷᱟᱣ ᱞᱮ ᱪᱟᱥᱟ ᱦᱮᱸ᱾
ᱟᱪᱪᱷᱟ ᱟᱪᱪᱷᱟ
ᱠᱮᱱᱮᱞ ᱫᱟᱜ ᱦᱚᱸᱞᱮ ᱧᱟᱢ ᱜᱮᱭᱟ ᱛᱟᱦᱞᱮ ᱵᱟᱫᱫᱷᱟᱞᱮ ᱪᱟᱥᱟ ᱪᱟᱥ ᱫᱚ᱾ ᱟ ᱜᱚᱝᱠᱮ ᱥᱚᱵᱽᱡᱤ ᱠᱩᱫᱚ ᱵᱟᱝᱯᱮ ᱨᱚᱦᱚᱭ ᱜᱮᱭᱟ?
ᱦᱮᱸ ᱥᱚᱵᱽᱡᱤ ᱠᱚᱫᱚ ᱟᱲᱟᱜ ᱥᱟᱠᱟᱢ ᱠᱚ ᱚᱲᱟᱜ ᱡᱚᱢ ᱞᱮᱠᱟ ᱫᱚ ᱪᱟᱥ ᱵᱟᱲᱟ ᱦᱩᱭᱩᱜ ᱜᱮᱭᱟ ᱚᱝᱠᱟ ᱜᱮ᱾ ᱠᱤᱨᱤᱧ ᱟᱹᱠᱷᱨᱤᱧ ᱞᱮᱠᱟ ᱫᱚ ᱵᱟᱝ᱾
ᱚ
ᱢᱟᱱᱮ ᱚᱲᱟᱜ ᱜᱷᱟᱨᱚᱸᱡᱽ ᱪᱟᱞᱟᱣ ᱜᱚᱫᱚᱜ ᱢᱟ ᱚᱝᱠᱟ ᱫᱚᱞᱮ ᱪᱟᱥ ᱜᱮᱭᱟ᱾ ᱟᱯᱮ ᱥᱮᱜ ᱚᱱᱛᱮ ᱥᱚᱵᱽᱡᱤ ᱠᱚᱫᱚᱯᱮ ᱪᱟᱥᱟ?
ᱦᱮᱸ ᱦᱮᱸ ᱥᱚᱵᱽᱡᱤ ᱠᱚᱸᱦᱚᱸ ᱞᱮ ᱪᱟᱥᱟ ᱪᱟᱥ ᱫᱚ ᱚᱵᱚᱥᱭᱥᱚ ᱟᱞᱮ ᱫᱚ ᱚᱲᱟᱜ ᱢᱚᱛᱚ ᱫᱚ ᱵᱟᱝ ᱟᱹᱠᱷᱨᱤᱧ ᱞᱮᱠᱟ ᱦᱚᱸᱞᱮ ᱪᱟᱥ ᱜᱮᱭᱟ᱾
ᱟᱫᱚ ᱡᱟᱸᱦᱟᱸᱭ ᱥᱮᱜ ᱫᱟᱜ ᱨᱮᱱᱟᱜ ᱚᱝᱠᱟ ᱡᱩᱫᱤ ᱵᱷᱟᱜᱮ ᱮᱸ ᱯᱚᱨᱤᱥᱮᱵᱟ ᱛᱟᱦᱮᱱᱟ ᱛᱟᱦᱞᱮ ᱚᱵᱚᱥᱥᱳᱭ ᱪᱟᱥ ᱫᱚ ᱟᱞᱮ ᱫᱚ ᱛᱷᱚᱲᱟ ᱫᱟᱜ ᱛᱷᱚᱲᱟ ᱞᱮ ᱟᱱᱟᱴ ᱧᱚᱜ ᱜᱮᱭᱟ, ᱡᱟ ᱯᱩᱠᱷᱨᱤ ᱨᱮᱱᱟᱜ ᱫᱟᱜ ᱛᱮᱜᱮ ᱦᱳᱭ ᱵᱟᱲᱟᱜ ᱜᱮᱭᱟ᱾
ᱛᱟᱞᱦᱮ ᱜᱚᱝᱠᱮ ᱟᱯᱮ ᱫᱚ ᱤᱭᱟᱹ ᱵᱩᱨᱩ ᱫᱤᱥᱚᱢ ᱥᱮ
ᱜᱚᱢᱠᱮ ᱟᱞᱮ ᱫᱚ ᱵᱩᱨᱩ ᱫᱤᱥᱚᱢ ᱠᱟᱱ ᱜᱮᱭᱟᱞᱮ ᱟᱯᱮ ᱫᱚ
ᱦᱮᱸ ᱟᱞᱮᱫᱚ ᱵᱩᱨᱩ ᱠᱷᱚᱱᱟᱜ ᱫᱚ ᱵᱩᱨᱩ ᱫᱚ ᱵᱩᱨᱩ ᱫᱤᱥᱚᱢ ᱜᱮ ᱠᱤᱱᱛᱩ ᱵᱩᱨᱩ ᱠᱷᱚᱱᱟᱜ ᱫᱚ ᱮᱠᱴᱩ ᱥᱟᱦᱟ ᱧᱚᱜ ᱨᱮ ᱢᱮᱱᱟᱜ ᱞᱮᱭᱟ ᱛᱟᱞᱦᱮ ᱢᱚᱴᱟᱢᱩᱴᱤ ᱤᱱᱟᱹ ᱠᱷᱟᱹᱛᱤᱨ ᱩᱸᱻ
ᱦᱮᱸ ᱟᱯᱮ ᱥᱮᱫ ᱫᱚ ᱫᱟᱜ ᱠᱮᱛ ᱛᱮ ᱛᱷᱚᱲᱟ ᱴᱷᱟᱱᱰᱟ ᱧᱚᱜ ᱡᱟᱹᱱᱤᱡ ᱵᱩᱡᱷᱟᱹᱜ ᱠᱟᱱᱟ ᱟᱞᱮ ᱥᱮᱫ ᱫᱚ ᱟᱰᱤ ᱜᱮᱥ ᱜᱚᱨᱚᱢ ᱵᱩᱡᱷᱟᱹᱜ ᱠᱟᱱᱟ
ᱦᱮᱸ ᱦᱮᱸ ᱦᱮᱸ ᱴᱷᱟᱱᱰᱟ ᱧᱚᱜ ᱫᱚ ᱵᱩᱡ ᱫᱚ ᱵᱩᱡᱷᱟᱹᱜ ᱠᱟᱱᱟ ᱦᱩᱸ ᱜᱚᱝᱠᱮ ᱟᱨ ᱟᱸᱻ ᱪᱮᱜ ᱤᱧ ᱞᱟᱹᱭᱛᱮ ᱤᱭᱟᱹ ᱚᱱᱟ ᱦᱩᱞ ᱢᱟᱦᱟ ᱠᱚᱫᱚ ᱯᱮ ᱢᱟᱱᱟᱣ ᱜᱮᱭᱟ ᱥᱮ ᱵᱟᱝ
ᱦᱚᱸ ᱟᱞᱮ ᱥᱮᱫ ᱫᱚ ᱢᱚᱴᱟᱢᱩᱴᱤ ᱟᱛᱩ ᱨᱮᱫᱚ ᱡᱟᱣ ᱥᱮᱨᱢᱟ ᱜᱮᱞᱮ ᱢᱟᱱᱟᱣ, ᱜᱤᱭᱟᱹ ᱫᱤᱱ ᱠᱟᱞᱚᱢ ᱦᱚᱸᱞᱮ ᱢᱟᱱᱟᱣ ᱠᱟᱫᱟ ᱟᱫᱚ ᱱᱮᱥ ᱦᱚᱸ ᱞᱟᱦᱟ ᱟᱹᱰᱤ ᱞᱟᱦᱟ ᱠᱷᱚᱱᱟᱜ ᱢᱤᱫ ᱵᱟᱨ ᱥᱚᱯᱛᱟ ᱞᱟᱦᱟ ᱠᱷᱚᱱᱟᱜ ᱫᱚ ᱥᱟᱹᱛ ᱥᱟᱯᱲᱟᱜ ᱠᱟᱱᱟ ᱟᱫᱚ ᱱᱮᱥ ᱦᱚᱸᱞᱮ ᱢᱚᱱᱮᱭᱮᱫᱟ ᱡᱮ ᱟᱹᱰᱤ ᱡᱟᱠ ᱡᱚᱢᱚᱠ ᱠᱟᱛᱮᱫ ᱜᱮᱞᱮ ᱠᱚᱨᱟᱣᱟ ᱟᱫᱚ ᱪᱤᱠᱟᱹᱜ ᱠᱟᱱᱟ ᱦᱟᱸᱜ ᱚᱠᱛᱚ ᱜᱮ ᱦᱟᱸᱜ-ᱮ ᱞᱟᱹᱭᱟ
ᱦᱮᱸ ᱦᱮᱸ
ᱦᱮᱸ ᱟᱯᱮ ᱥᱮᱫ ᱚᱱᱛᱮ ᱫᱚᱯᱮ ᱢᱟᱱᱟᱣ ᱵᱟᱲᱟᱭ ᱜᱮᱭᱟ
ᱦᱮᱸ ᱢᱟᱱᱟᱣ ᱫᱚᱞᱮ ᱢᱟᱱᱟᱣᱟ ᱵᱟᱝ ᱫᱚ ᱵᱟᱝ
ᱟᱞᱮ ᱫᱚ ᱮᱠᱴᱩ ᱜᱚᱝᱠᱮ ᱡᱟᱠ ᱡᱚᱢᱚᱠ ᱥᱟᱦᱤᱡ ᱜᱮᱞᱮ ᱢᱟᱱᱟᱣᱟ ᱢᱟᱱᱟᱣ ᱫᱚ ᱦᱮᱸ
ᱦᱩᱸ ᱱᱚᱣᱟ ᱢᱟᱱᱟᱣ ᱦᱚᱸ ᱞᱟᱹᱠᱛᱤ ᱠᱟᱱᱟ ᱠᱟᱨᱚᱱ ᱱᱚᱣᱟ ᱮᱱᱦᱤᱞᱳᱜ ᱫᱚ ᱟᱹᱰᱤ ᱟᱵᱚ ᱥᱟᱱᱛᱟᱲ ᱠᱚᱣᱟᱜ ᱤᱭᱟᱹ ᱫᱤᱱ ᱠᱟᱱᱟ ᱛᱟᱯᱚᱨᱮ ᱡᱟᱦᱟᱸᱭ ᱦᱤᱡᱩᱜ ᱠᱟᱱᱟ ᱠᱩ ᱤᱭᱟᱹ ᱯᱤᱦᱲᱤ ᱠᱚ ᱩᱱᱠᱩ ᱦᱚᱸᱠᱚ ᱧᱮᱞ ᱪᱮᱫᱟ ᱵᱟᱠᱷᱟᱡ ᱠᱚ ᱞᱟᱹᱭᱟ ᱱᱚᱣᱟ ᱫᱚ ᱪᱮᱫ ᱠᱟᱱᱟ
ᱦᱮᱸ ᱟᱫᱚ ᱜᱚᱢᱠᱮ ᱟᱞᱮ ᱫᱚ ᱱᱤᱛᱚᱜ ᱠᱷᱚᱱᱟᱜ ᱜᱮ ᱮᱥᱴᱤᱢᱮᱴ ᱪᱟᱞᱟᱜ ᱠᱟᱱᱟ ᱱᱤᱛᱚᱜ ᱠᱷᱚᱱᱟᱜ ᱜᱮ ᱯᱮᱱᱰᱮᱞ ᱯᱷᱮᱱᱰᱮᱞ ᱠᱚ ᱢᱟᱱᱮ ᱵᱮᱱᱟᱣᱫᱟ ᱦᱮᱸ ᱵᱟᱦᱨᱮ ᱠᱷᱚᱱᱟᱜ ᱮᱢᱱᱤ ᱱᱮᱣᱛᱟ ᱯᱮᱲᱟ ᱦᱤᱥᱟᱹᱵ ᱛᱮ ᱟᱹᱰᱤ ᱜᱟᱱ ᱜᱮᱠᱚ ᱦᱤᱡᱩᱜᱼᱟ ᱱᱮᱣᱛᱟ ᱯᱮᱲᱟ ᱛᱟᱯᱚᱨᱮ ᱢᱚᱱᱛᱨᱤ ᱠᱚᱦᱚᱸ ᱠᱚ ᱱᱤᱭᱟᱹ ᱵᱟᱨ ᱫᱚᱠᱚ ᱦᱤᱡᱩᱜᱼᱟ ᱤᱱᱟᱹ ᱠᱷᱟᱹᱛᱤᱨ ᱜᱮ ᱮᱥᱴᱤᱢᱮᱴ ᱫᱚ ᱦᱩᱭᱩᱜ ᱠᱟᱱᱟ ᱦᱩᱸ ᱦᱮᱸ ᱯᱚᱧᱪᱟᱥᱥᱚ ᱯᱚᱧᱪᱟᱥ ᱥᱟᱴ ᱦᱟᱡᱟᱨ ᱦᱚᱲᱟᱜ ᱜᱮ ᱡᱚᱢ ᱧᱩ ᱨᱮᱱᱟᱜ ᱮᱥᱴᱤᱢᱮᱴ ᱦᱩᱭᱩᱜ ᱠᱟᱱᱟ ᱛᱟᱦᱚᱞᱮ ᱟᱹᱰᱤ ᱫᱤᱱ ᱫᱷᱚᱨᱮ ᱜᱮ ᱚᱱᱟ ᱮᱥᱴᱤᱢᱮᱴ ᱪᱟᱞᱟᱜ ᱠᱟᱱᱟ
ᱦᱚᱸ ᱥᱳᱥᱟᱞ ᱢᱤᱰᱤᱭᱟ ᱨᱮ ᱧᱮᱞ ᱦᱩᱭᱩᱜ ᱠᱟᱱ ᱛᱟᱦᱮᱸᱱ ᱜᱮᱭᱟ ᱡᱮ ᱵᱮᱱᱟᱣ ᱫᱟᱠᱚ ᱟᱹᱰᱤ ᱠᱟᱡᱟᱠ ᱥᱟᱸᱦᱤᱡ ᱜᱮᱠᱚ ᱪᱷᱩᱴᱟᱹᱣ ᱠᱟᱱᱟ
ᱦᱩᱸ ᱛᱟᱦᱚᱞᱮ ᱜᱚᱝᱠᱮ ᱚᱱᱟ ᱦᱮᱸ ᱞᱟᱹᱭ ᱵᱤᱱ
ᱟᱫᱚ ᱚᱱᱠᱟ ᱦᱩᱭᱩᱜ ᱠᱷᱟᱡ ᱢᱟ ᱟᱹᱰᱤ ᱱᱟᱯᱟᱭ ᱠᱟᱛᱷᱟ ᱜᱮ ᱢᱟᱨᱟᱝ ᱧᱚᱜ ᱦᱩᱭᱩᱜ ᱠᱷᱟᱡ ᱢᱟ
ᱦᱮᱸ ᱦᱮᱸ ᱛᱟᱦᱚᱞᱮ ᱜᱚᱝᱠᱮ ᱚᱱᱟ ᱛᱟᱦᱞᱮ ᱤᱭᱟᱹ ᱯᱨᱳᱜᱨᱟᱢ ᱠᱚᱫᱚ ᱯᱮ ᱠᱚᱨᱟᱣ ᱵᱟᱲᱟᱭᱟ ᱥᱮ ᱵᱟᱝ
ᱯᱨᱳᱜᱨᱟᱢ ᱫᱚ ᱚᱱᱠᱟ ᱞᱮᱠᱟ ᱫᱚ ᱵᱟᱝ ᱦᱩᱭᱩᱜᱼᱟ ᱠᱤᱱᱛᱩ ᱢᱟᱱᱮ ᱩᱱᱠᱤᱱ ᱤᱫᱤ ᱠᱟᱛᱮ ᱟᱹᱰᱤᱜᱟᱱ ᱟᱢᱫᱟ ᱥᱮᱨᱮᱧ ᱠᱚ ᱮᱱᱮᱡ ᱥᱮᱨᱮᱧ ᱠᱚ ᱢᱮᱱᱟᱜᱼᱟ ᱛᱚ ᱟᱫᱚ ᱚᱱᱟ ᱠᱚ ᱠᱚᱫᱚ ᱦᱳᱭ ᱵᱟᱲᱟᱜ ᱜᱮᱭᱟ ᱮᱱᱮᱡ ᱥᱮᱨᱮᱧ ᱠᱚᱫᱚ ᱢᱟᱱᱮ ᱚᱱᱠᱟ ᱱᱟᱭᱤᱴ ᱯᱨᱳᱜᱨᱟᱢ ᱠᱚᱫᱚ ᱵᱟᱝ ᱦᱩᱭᱩᱜ ᱠᱟᱱ ᱜᱮᱭᱟ
ᱚ ᱚ ᱜᱚᱝᱠᱮ ᱛᱟᱦᱚᱞᱮ ᱚᱱᱟ ᱦᱮᱸ ᱚᱱᱟ ᱡᱟᱦᱟᱸ ᱱᱟᱭᱤᱴ ᱯᱨᱳᱜᱨᱟᱢ ᱡᱟᱦᱟ ᱚᱨᱠᱮᱥᱴᱟᱨ ᱢᱟᱱᱮ ᱚᱱᱟ ᱢᱟᱹᱭ ᱵᱟᱹᱵᱩ ᱛᱟᱠᱚ ᱡᱟᱦᱟᱸ ᱠᱚ ᱥᱳᱥᱟᱞ ᱢᱤᱰᱤᱭᱟ ᱠᱚᱨᱮ ᱧᱮᱞᱚᱜ ᱠᱟᱱᱟ ᱦᱮᱸ
ᱦᱩᱸ
ᱛᱟᱦᱚᱞᱮ ᱚᱱᱟ ᱤᱫᱤ ᱠᱟᱛᱮᱫ ᱡᱮ ᱚᱱᱟ ᱤᱫᱤ ᱠᱟᱛᱮᱫ ᱢᱤᱫᱵᱟᱨ ᱞᱟᱹᱭ ᱵᱤᱱ ᱡᱮ ᱩᱱᱠᱩ ᱫᱚ ᱢᱟᱱᱮ ᱡᱮᱢᱚᱱ ᱯᱟᱹᱣᱨᱟᱹ ᱧᱩ ᱠᱟᱛᱮ ᱦᱟᱸᱰᱮ ᱢᱤᱫ ᱧᱤᱫᱟᱹ ᱠᱚ ᱟᱸᱜᱟᱭᱮᱫᱟ ᱦᱮᱸᱥᱮ ᱵᱟᱝ ᱛᱟᱦᱞᱮ ᱚᱱᱟ ᱤᱫᱤ ᱠᱟᱛᱮᱜ ᱠᱟᱹᱴᱤᱡ?
ᱦᱮᱸ ᱜᱚᱝᱠᱮ ᱱᱚᱣᱟ ᱫᱚ ᱦᱮᱸ ᱱᱚᱣᱟ ᱱᱚᱣᱟ ᱱᱚᱣᱟ ᱫᱚ ᱠᱤᱱᱛᱩ ᱟᱵᱚ ᱥᱟᱱᱛᱟᱲ ᱥᱚᱢᱟᱡᱽ ᱨᱮ ᱟᱹᱰᱤ ᱢᱟᱨᱟᱝ ᱢᱤᱫᱴᱟᱝ ᱢᱟᱱᱮ ᱮᱯᱷᱮᱠᱴ ᱯᱟᱲᱟᱜᱼᱟ ᱾
ᱦᱩᱸ ᱾
ᱦᱮᱸ ᱡᱮᱦᱮᱛᱩ ᱢᱟᱱᱮ ᱚᱱᱠᱟ ᱞᱮᱠᱟ ᱫᱚ ᱵᱟᱝ ᱠᱟᱱᱟ ᱟᱵᱚᱣᱟᱜ ᱫᱚ ᱟᱫᱚ ᱱᱚᱣᱟ ᱫᱚ ᱮᱴᱟᱜ ᱥᱮ ᱮᱴᱟᱜ ᱰᱟᱦᱟᱨ ᱛᱮᱵᱚᱱ ᱛᱟᱲᱟᱢ ᱫᱟ ᱟᱫᱚ ᱱᱚᱣᱟ ᱠᱷᱚᱱᱟᱜ ᱚᱱᱟ ᱢᱟᱹᱭ ᱵᱟᱹᱵᱩ ᱛᱟᱠᱚ ᱥᱩᱫᱷᱨᱟᱹᱣ ᱠᱚ ᱥᱩᱫᱷᱨᱟᱹᱣ ᱠᱟᱛᱮ ᱱᱟᱯᱟᱭ ᱰᱟᱦᱟᱨ ᱛᱮ ᱤᱫᱤ ᱠᱚ ᱦᱩᱭᱩᱜᱼᱟ ᱚᱱᱟ ᱜᱮ ᱡᱟᱦᱟᱸᱭ ᱠᱚ ᱟᱵᱚᱨᱮᱱ ᱱᱤᱛᱚᱜ ᱡᱩᱣᱟᱹᱱ ᱠᱚ ᱢᱮᱱᱟᱜ ᱠᱚᱣᱟ ᱟᱠᱟᱫ ᱠᱚᱣᱟ ᱵᱩᱡᱷᱟᱹᱣ ᱠᱟᱫᱟ ᱠᱚ ᱩᱱᱠᱩ ᱢᱟᱱᱮ ᱮᱠᱟᱱᱛᱚ ᱩᱱᱠᱩ ᱵᱩᱡᱷᱟᱹᱣ ᱞᱟᱹᱠᱛᱤ ᱠᱟᱱᱟ ᱾
ᱦᱩᱸ ᱦᱩᱸ ᱦᱩᱸ ᱠᱷᱩᱵ ᱵᱷᱟᱜᱮ ᱱᱚᱣᱟ ᱫᱚ ᱥᱟᱸᱫᱮᱥ ᱠᱟᱱᱟ ᱚᱵᱚᱥᱥᱚᱭ
ᱟᱫᱚ ᱚᱱᱟ ᱞᱮᱠᱟᱛᱮ ᱟᱫᱚ ᱡᱩᱣᱟᱹᱱ ᱠᱚ ᱚᱱᱠᱟ ᱞᱮᱠᱟ ᱠᱟᱹᱢᱤ ᱦᱩᱭᱩᱜ ᱛᱟᱵᱚᱱᱟ
ᱦᱮᱸ ᱦᱮᱸ ᱦᱮᱸ ᱾
ᱚᱱᱟ ᱫᱚ ᱵᱟᱝ ᱵᱷᱟᱜᱤᱭᱟ ᱚᱱᱠᱟ ᱞᱮᱠᱟ ᱫᱚ ᱟᱫᱚ ᱵᱷᱟᱜᱤ ᱫᱚ ᱵᱷᱟᱹᱜᱤ ᱜᱮᱭᱟ ᱢᱟᱱᱮ ᱚᱠᱛᱚ ᱱᱟᱹᱯᱤᱛ ᱛᱮ ᱫᱚ ᱡᱚᱠᱷᱚᱱ ᱡᱚᱠᱷᱚᱱ ᱡᱮᱢᱚᱱ ᱛᱚᱠᱷᱚᱱ ᱛᱮᱢᱚᱱ ᱾ ᱦᱮᱸ ᱠᱤᱱᱛᱩ ᱚᱱᱠᱟ ᱚᱛᱤᱨᱤᱠᱛᱚ ᱫᱚ ᱵᱟᱝ ᱵᱷᱟᱹᱜᱤᱭᱟ ᱦᱩᱸ ᱚᱛᱤᱨᱤᱠᱛᱚ ᱫᱚ ᱠᱤᱱᱛᱩ ᱵᱟᱝ ᱵᱷᱟᱜᱮᱤᱭᱟ ᱡᱟᱦᱟᱱᱟᱜ ᱡᱤᱱᱤᱥ ᱜᱮ ᱟᱵᱚ ᱥᱟᱱᱛᱟᱲ ᱥᱚᱢᱟᱡ ᱫᱚ ᱥᱟᱱᱛᱟᱲᱟᱢ ᱤᱭᱟᱹ ᱠᱮᱫᱟ ᱟᱫᱚ ᱚᱱᱟ ᱥᱚᱢᱚᱭ ᱦᱚᱸ ᱦᱸ
ᱠᱤᱱᱛᱩ ᱜᱚᱢᱠᱟ ᱤᱭᱟᱹ ᱚᱱᱟ ᱦᱮᱸ ᱚᱱᱟ ᱫᱚ ᱟᱹᱰᱤ ᱜᱮ ᱤᱭᱟᱹ ᱵᱟᱹᱲᱤᱡ ᱰᱟᱦᱟᱨ ᱥᱮᱫ ᱜᱮ ᱪᱟᱞᱟᱜ ᱠᱟᱱᱟ ᱾ ᱠᱤᱱᱛᱩ ᱛᱚ ᱚᱫᱤᱠᱟᱝᱥᱚ ᱡᱟᱭᱜᱟ ᱨᱮ ᱜᱚᱝᱠᱮ ᱢᱟᱱᱮ ᱢᱟᱹᱡᱷᱤ ᱢᱟᱰᱚᱣ ᱠᱤ ᱟᱫᱤᱵᱟᱥᱤ ᱠᱚᱞᱭᱟᱱ ᱥᱚᱢᱤᱛᱤ ᱟᱨᱚ ᱮᱢᱟᱭ ᱠᱚ ᱮᱢᱟᱱ ᱠᱚ ᱡᱟᱦᱟᱸ ᱠᱚ ᱥᱚᱝᱥᱛᱟ ᱠᱚ ᱢᱮᱱᱟᱜᱼᱟ ᱵᱚᱲᱚ ᱵᱚᱲᱚ ᱩᱱᱠᱩ ᱢᱟ ᱥᱚᱨᱠᱟᱨᱤ ᱤᱭᱟᱹ ᱠᱷᱚᱱᱟᱜ ᱜᱮᱠᱚ ᱢᱟᱱᱮ ᱵᱤᱵᱷᱤᱱ ᱨᱚᱠᱚᱢ ᱛᱷᱟᱱᱟ ᱠᱚᱨᱮ ᱠᱚ ᱤᱭᱟᱹ ᱠᱚ ᱮᱢ ᱟᱠᱟᱫ ᱠᱚᱣᱟ ᱱᱚᱴᱤᱥ ᱠᱚ ᱮᱢ ᱟᱠᱟᱫ ᱠᱚᱣᱟ ᱡᱮ ᱯᱷᱩᱞ ᱱᱟᱭᱤᱴ ᱯᱨᱚᱜᱨᱟᱢ ᱫᱚ ᱮᱠᱟᱞ ᱜᱮ ᱢᱟᱱᱟ ᱜᱮᱭᱟ ᱾ ᱦᱩᱸ
ᱦᱩᱸ ᱱᱚᱝᱠᱟ ᱟᱭᱢᱟ
ᱦᱩᱞ ᱚᱱᱠᱟ ᱧᱤᱫᱟᱹ ᱞᱟᱭᱤᱱ ᱠᱚᱨᱟᱣ ᱠᱟᱛᱮ ᱜᱮᱞᱮ ᱟᱭᱢᱟ ᱡᱤᱣᱤ ᱡᱤᱣᱤ ᱦᱚᱸ ᱱᱟᱥᱟᱜ ᱠᱟᱱᱟ ᱧᱮᱞᱚᱜ ᱠᱟᱱᱟ ᱥᱳᱥᱟᱞ ᱢᱤᱰᱤᱭᱟ ᱠᱚ ᱚᱱᱟ ᱠᱚᱫᱚ ᱵᱟᱝ ᱵᱷᱟᱹᱜᱤᱭᱟ ᱥᱤᱧ ᱵᱮᱲᱟ ᱜᱮ ᱡᱟ ᱦᱩᱭᱩᱜᱼᱟ ᱦᱩᱭᱩᱜ ᱚᱱᱟᱜᱮ ᱫᱤᱱ ᱫᱤᱱ ᱛᱮ ᱚᱱᱟ ᱠᱚ ᱢᱟᱱᱮ ᱥᱩᱫᱷᱨᱟᱹᱣ ᱥᱮᱡ ᱪᱟᱞᱟᱜ ᱠᱟᱱᱟ ᱱᱟᱯᱟᱭ ᱥᱮᱡ ᱪᱟᱞᱟᱜ ᱠᱟᱱᱟ ᱾ ᱚᱱᱟᱜᱮ ᱵᱷᱟᱜᱮ ᱵᱩᱡᱷᱟᱹᱜ ᱠᱟᱱᱟ ᱾ ᱚ ᱜᱚᱝᱠᱮ ᱛᱤᱦᱤᱧ ᱜᱟᱯᱟ ᱫᱚ ᱪᱮᱫ ᱠᱚᱵᱮᱱ ᱪᱤᱠᱟᱹᱭ ᱜᱮᱭᱟ ᱫᱤᱱᱟᱹᱢ ᱡᱤᱭᱚᱱ ᱨᱮ?
ᱚ ᱜᱚᱝᱠᱮ ᱛᱮᱦᱤᱧ ᱜᱟᱯᱟ ᱫᱚ ᱢᱟᱱᱮ ᱠᱟᱹᱢᱤ ᱦᱚᱨᱟ ᱠᱚᱫᱚ ᱜᱚᱝᱠᱮ ᱢᱟᱱᱮ ᱢᱤᱫᱴᱟᱱ ᱦᱚᱲᱟᱜ ᱯᱷᱟᱢ ᱨᱮ ᱜᱮ ᱞᱤᱧ ᱠᱟᱹᱢᱤ ᱵᱟᱲᱟᱭᱟ ᱥᱤᱢ ᱯᱷᱟᱢ ᱾
ᱟᱪᱪᱷᱟ ᱾
ᱦᱮᱸ ᱯᱚᱞᱴᱤ ᱯᱷᱟᱨᱢ ᱡᱟᱦᱟᱸ ᱠᱚ ᱢᱮᱛᱟᱜ ᱠᱟᱱᱟ ᱾ ᱛᱟᱦᱚᱞᱮ ᱚᱱᱟ ᱨᱮᱜᱮ ᱠᱟᱹᱢᱤ ᱵᱟᱲᱟᱭ ᱫᱟᱞᱤᱧ ᱟᱫᱚ ᱦᱮᱸ ᱚᱱᱟ ᱨᱮᱜᱮ ᱡᱚᱯᱲᱟᱣ ᱢᱮᱱᱟᱜ ᱛᱟᱹᱞᱤᱧᱟ ᱟᱫᱚ ᱩᱱᱠᱩ ᱢᱟᱹᱞᱤᱠ ᱦᱮᱸ ᱞᱟᱹᱭᱵᱤᱱ
ᱦᱮᱸ ᱟᱵᱚ ᱥᱟᱱᱛᱟᱲ ᱫᱚ ᱵᱟᱢ ᱠᱟᱹᱢᱤ ᱞᱮᱠᱷᱟᱡᱽ ᱫᱚ ᱡᱚᱢ ᱦᱚᱸ ᱵᱟᱝ ᱚᱠᱟᱞᱮᱠᱟ ᱵᱟᱝ ᱦᱩᱭᱩᱜᱼᱟ ᱾
ᱦᱩᱸ ᱦᱮᱸ ᱦᱮᱸ ᱟᱫᱚ ᱩᱱᱤ ᱢᱟᱹᱞᱤᱠ ᱢᱟᱹᱞᱤᱠ ᱫᱚ ᱦᱚᱲ ᱜᱮ ᱠᱟᱱᱟᱭ ᱟᱫᱚ ᱟᱹᱰᱤ ᱫᱤᱱ ᱫᱷᱚᱨᱮ ᱜᱮ ᱢᱮᱱ ᱵᱟᱲᱟ ᱟᱠᱟᱫ ᱞᱤᱧᱟᱭ ᱟᱨ ᱵᱷᱟᱜᱮ ᱦᱚᱲ ᱵᱩᱡᱟᱭ ᱡᱮ ᱱᱩᱭ ᱫᱚᱦᱚ ᱞᱮᱠᱷᱟᱱ ᱵᱷᱟᱜᱮ ᱦᱩᱭᱩᱜᱼᱟ᱾ ᱛᱟᱦᱞᱮ ᱚᱱᱟᱜᱮ ᱢᱟᱱᱮ ᱚᱲᱟᱜ ᱦᱚᱲ ᱞᱮᱠᱟ ᱜᱮ ᱛᱮ ᱫᱮᱠᱷᱟ ᱥᱩᱱᱟ ᱭᱟᱹᱞᱤᱧ ᱛᱟᱨᱯᱚᱨᱮ ᱟᱨᱚ ᱮᱢᱟᱱ ᱵᱟᱨᱭᱟ ᱯᱮᱭᱟ ᱜᱤᱫᱽᱨᱟᱹ ᱢᱮᱱᱟᱜ ᱠᱚᱣᱟ᱾ ᱛᱟᱦᱚᱞᱮ ᱟᱞᱮ ᱤᱭᱟᱹ ᱠᱟᱛᱮᱫ ᱞᱮ ᱟᱸ ᱫᱮᱠᱷᱟ ᱥᱩᱱᱟᱭᱮᱭᱟ᱾
ᱦᱮᱸ ᱢᱟᱱᱮ ᱪᱷᱚᱲᱟᱜ ᱞᱮᱠᱟ ᱜᱟᱱᱚᱜ ᱨᱮᱦᱚᱸ ᱠᱟᱹᱢᱤ ᱦᱩᱭᱩᱜ ᱜᱮᱭᱟ᱾ ᱥᱟᱱᱛᱟᱲ ᱟᱵᱚ ᱥᱟᱱᱛᱟᱲ ᱫᱚ ᱵᱟᱢ ᱠᱟᱹᱢᱤ ᱞᱮᱠᱷᱟᱡ ᱫᱚ ᱵᱟᱝ ᱦᱩᱭᱩᱜᱼᱟ᱾ ᱠᱟᱹᱢᱤ ᱫᱚ ᱮᱠᱟᱞ ᱜᱮ ᱞᱟᱹᱠᱛᱤ ᱠᱟᱱ ᱜᱮᱭᱟ ᱦᱚᱸ ᱟᱫᱚᱼᱼᱼ ᱚᱱᱠᱟ ᱟᱵᱚ ᱥᱟᱱᱛᱟᱲ ᱠᱚᱣᱟᱜ ᱥᱮᱨᱣᱟ ᱨᱮᱱᱟᱜ ᱴᱷᱟᱶ ᱵᱟ ᱚᱱᱠᱟᱱ ᱴᱷᱟᱶ ᱠᱚᱨᱮ ᱵᱮᱱ ᱪᱟᱞᱟᱣ ᱵᱟᱲᱟ ᱠᱟᱱᱟ᱾ ᱥᱮ ᱵᱟᱜ ᱫᱟᱬᱟᱱ ᱠᱚ
ᱦᱮᱸ ᱜᱚᱝᱠᱮ ᱫᱟᱬᱟᱱ ᱠᱚᱫᱚ ᱪᱟᱞᱟᱣ ᱫᱚᱞᱤᱧ ᱪᱟᱞᱟᱣ ᱫᱚ ᱢᱮ ᱫᱚ ᱵᱟᱹᱞᱤᱧ ᱪᱟᱞᱟᱣ ᱠᱟᱱᱟ ᱠᱤᱱᱛᱩ ᱢᱤᱫ ᱵᱟᱨ ᱟᱞᱮ ᱥᱟᱢᱱᱟ ᱥᱟᱢᱱᱤ ᱡᱚᱠᱷᱚᱱ ᱦᱩᱭᱩᱜᱼᱟ᱾ ᱛᱚᱠᱷᱚᱱ ᱫᱚᱞᱤᱧ ᱪᱟᱞᱟᱣ ᱫᱚᱞᱤᱧ ᱪᱟᱞᱟᱣ ᱠᱟᱱᱟ ᱚᱱᱟ ᱢᱟᱹᱡᱷᱤ ᱢᱟᱰᱚᱣᱟ ᱠᱚᱨᱮ ᱤᱭᱟᱹ ᱠᱚᱨᱮᱧ ᱪᱟᱞᱟᱣ ᱵᱟᱲᱟ ᱟᱠᱟᱱᱟ᱾ ᱴᱷᱤᱠ ᱟᱪᱷᱮ ᱚᱱᱟ ᱤᱭᱟᱹ ᱠᱚᱨᱮ ᱟᱫᱚ
ᱦᱮᱸ ᱪᱟᱞᱟᱣ ᱞᱟᱹᱠᱛᱤ ᱠᱟᱱ ᱜᱮᱭᱟ ᱚᱱᱟ ᱠᱚᱨᱮ ᱟᱨ ᱡᱮᱢᱚᱱ ᱡᱮᱢᱚᱱ ᱧᱩᱛᱩᱢᱟᱱ ᱴᱷᱟᱶ ᱢᱮᱱᱟᱜ ᱛᱮᱢᱚᱱ, ᱞᱩᱜᱩ ᱵᱩᱨᱩ ᱠᱚᱫᱚᱵᱮᱱ ᱪᱟᱞᱟᱣ ᱵᱟᱲᱟ ᱟᱠᱟᱱᱟ ᱥᱮ ᱵᱟᱝ? ᱞᱩᱜᱩ
ᱦᱮᱸ ᱞᱩᱜᱩ ᱵᱩᱨᱩ ᱫᱚ ᱜᱚᱝᱠᱮ ᱪᱟᱞᱟᱣ ᱫᱚ ᱵᱟᱹᱞᱤᱧ ᱪᱟᱞᱟᱣ ᱫᱟᱲᱮᱭᱟᱜᱼᱟ᱾ ᱟᱨ ᱚᱵᱚᱥᱥᱚ ᱪᱟᱞᱟᱣ ᱨᱮᱱᱟᱜ ᱠᱟᱛᱷᱟ ᱛᱟᱦᱮᱸ ᱠᱟᱱᱟ᱾ ᱦᱚᱴᱟᱛ ᱟᱨᱚ ᱟᱹᱞᱤᱧᱟᱜ ᱜᱮ ᱚᱥᱩᱵᱤᱫᱟ ᱠᱟᱹᱴᱤᱡ ᱦᱩᱭᱱᱟ᱾ ᱢᱟᱱᱮ ᱦᱚᱴᱟᱛ ᱛᱮ ᱞᱤᱧ ᱨᱩᱣᱟᱹᱭ ᱮᱱᱟ᱾ ᱛᱟᱦᱚᱞᱮ ᱮᱥᱴᱤᱢᱮᱴ ᱢᱟ ᱛᱟᱦᱮᱸ ᱞᱮᱱᱟ ᱪᱟᱞᱟᱣᱱᱟ᱾ ᱜᱟᱹᱰᱤ ᱱᱚᱰᱮ ᱠᱷᱚᱱᱟᱜ ᱜᱮ ᱟᱹᱛᱩ ᱠᱷᱚᱱᱟᱜ ᱠᱚ ᱤᱫᱤ ᱠᱮᱫᱟ ᱛᱟᱦᱚᱞᱮ ᱪᱟᱞᱟᱣ ᱫᱚ ᱵᱟᱹᱞᱤᱧ ᱪᱟᱞᱟᱣ ᱫᱟᱲᱮᱭᱟᱜᱼᱟ ᱥᱤᱱ ᱢᱚᱱᱮ ᱫᱟᱞᱤᱧ ᱪᱟᱞᱟᱜ ᱟᱹᱞᱤᱧ ᱪᱟᱞᱟᱣ ᱫᱚ, ᱦᱮᱸ ᱚᱱᱟ ᱫᱚ ᱞᱟᱹᱠᱛᱤ ᱠᱟᱱ ᱜᱮᱭᱟ᱾ ᱦᱮᱸ
ᱦᱮᱸᱚᱱᱟ ᱫᱚ ᱟᱵᱚ ᱥᱟᱱᱛᱟᱲ ᱠᱚᱣᱟᱜ ᱟᱭᱢᱟ ᱞᱮᱠᱟᱱ ᱡᱤᱱᱤ ᱠᱚ ᱥᱟᱵ ᱨᱟᱠᱟᱵ ᱠᱟᱫᱟᱵᱟ ᱟᱹᱰᱤ ᱜᱟᱱ ᱫᱤᱥᱚᱢ ᱨᱮᱱ ᱦᱚᱲ ᱥᱟᱛᱮᱢ ᱧᱟᱯᱟᱢ ᱫᱟᱲᱮᱭᱟᱜᱼᱟ᱾ ᱜᱟᱞᱚᱪ ᱫᱟᱲᱮᱭᱟᱜ ᱟᱢ ᱦᱟᱱᱛᱮ ᱱᱟ ᱱᱟᱛᱮᱱᱟᱜ ᱪᱮᱫ ᱞᱮᱠᱟ᱾ ᱥᱮᱨᱣᱟ ᱨᱮᱱᱟᱜ ᱨᱟᱭ ᱨᱤᱛ ᱠᱟᱱᱟ ᱚᱱᱟᱠᱚᱢ ᱵᱩᱡᱷᱟᱹᱣ ᱫᱟᱲᱮᱭᱟᱜ-ᱟ᱾
ᱦᱩᱸ ᱦᱩᱸ ᱦᱩᱸ
ᱪᱟᱞᱟᱜ ᱫᱚ ᱮᱠᱟᱞ ᱛᱮ ᱞᱟᱹᱠᱛᱤ ᱠᱟᱱ ᱛᱚ ᱥᱟᱱᱛᱟᱲ
ᱦᱮᱸ ᱦᱮᱸ ᱜᱚᱝᱠᱮ ᱛᱟᱦᱞᱮ ᱟᱹᱵᱤᱱ ᱫᱚᱵᱤᱱ ᱪᱟᱞᱟᱣ ᱵᱟᱲᱟᱜ ᱠᱟᱱᱟ᱾
ᱟᱹᱞᱤᱧ ᱦᱚᱸ ᱚᱱᱠᱟ ᱞᱮᱠᱟ ᱫᱚ ᱵᱟᱹᱞᱤᱧ ᱪᱟᱞᱟᱣ ᱵᱟᱲᱟ ᱟᱠᱟᱱᱟ ᱟᱫᱚ ᱛᱮᱞᱠᱤᱯᱤ ᱵᱟᱨᱱᱤ ᱜᱷᱟᱴ ᱫᱚ ᱵᱤᱱ ᱟᱸᱡᱚᱢᱟ ᱥᱮ ᱵᱟᱝ?
ᱦᱮᱸ ᱦᱮᱸ ᱟᱸᱡᱚᱢ ᱠᱟᱫᱟᱞᱤᱧ᱾
ᱦᱮᱸ ᱚᱸᱰᱮ ᱫᱚᱞᱤᱧ ᱪᱟᱞᱟᱣ ᱵᱟᱲᱟ ᱟᱠᱟᱱ ᱜᱮᱭᱟ ᱪᱟᱞᱟᱣ ᱫᱚ ᱟᱫᱚ ᱚᱱᱟ ᱥᱮᱫᱟᱭ ᱦᱟᱯᱲᱟᱢ ᱠᱷᱚᱱᱚᱡ ᱠᱚ ᱞᱟᱹᱭ ᱠᱮᱫᱟ ᱠᱚᱲᱟ ᱜᱤᱫᱽᱨᱟᱹ ᱠᱟᱱ ᱠᱷᱟᱡ ᱫᱚᱢ ᱚᱡᱳᱫᱽᱫᱷᱟ ᱥᱮᱸᱫᱽᱨᱟ ᱪᱟᱞᱟᱜ ᱢᱮ ᱠᱩᱲᱤ ᱜᱤᱫᱽᱨᱟᱹ ᱠᱟᱱ ᱠᱷᱟᱱᱡ ᱫᱚᱢ ᱪᱟᱠᱚᱞ ᱯᱟᱛᱟ ᱧᱮᱞ ᱪᱟᱞᱟᱜᱼᱢᱮ, ᱥᱮᱨᱚᱠᱚᱢ ᱟᱫᱚ ᱢᱤᱫ ᱫᱷᱟᱣ ᱫᱚ ᱪᱟᱞᱟᱣ ᱦᱩᱭᱩᱜ ᱜᱮᱭᱟ ᱠᱚᱲᱟ᱾
ᱦᱩᱸ ᱦᱩᱸ ᱦᱩᱸ ᱪᱟᱞᱟᱣ ᱫᱚ ᱞᱟᱹᱠᱛᱤ ᱠᱟᱱ ᱜᱮᱭᱟ ᱟᱫᱚᱼᱼᱼ
ᱦᱩᱸ
ᱟ ᱜᱚᱝᱠᱮ ᱚᱱᱟ ᱵᱚᱨᱚ ᱯᱟᱛᱟ ᱠᱚᱵᱤᱱ ᱪᱟᱞᱟᱣ ᱵᱟᱲᱟ ᱟᱠᱟᱱᱟ ᱥᱮ ᱵᱟᱝ?
ᱵᱟᱝ ᱵᱟᱝ ᱵᱚᱨᱚ ᱯᱟᱛᱟ ᱫᱚ ᱵᱟᱹᱞᱤᱧ ᱪᱟᱞᱟᱣ ᱟᱠᱟᱱᱟ᱾
ᱚ ᱟᱹᱞᱤᱧ ᱫᱚ ᱜᱚᱢᱠᱮ ᱵᱚᱨᱚᱯᱟᱛᱟ ᱫᱚ, ᱪᱟᱞᱟᱣ ᱫᱚ ᱦᱩᱭᱩ ᱠᱟᱱᱟ ᱦᱮᱸ
ᱫᱚ ᱪᱮᱫ ᱞᱮᱠᱟ ᱠᱚ ᱦᱚᱲᱚᱜ ᱛᱟᱦᱮᱱ ᱜᱮᱭᱟ ᱚᱸᱰᱮ?
ᱦᱮᱸ ᱦᱮᱸ ᱦᱮᱸ ᱟᱭᱢᱟ ᱜᱮ ᱟᱹᱰᱤ ᱟᱵᱚᱣᱟᱜ ᱤᱭᱟᱹ ᱠᱚ ᱧᱟᱢᱚᱜ-ᱟ᱾ ᱦᱮᱸ ᱯᱨᱳᱨᱤᱡᱚᱱ ᱡᱤᱱᱤᱥ ᱠᱚᱜᱮ ᱧᱟᱢᱚᱜ-ᱟ᱾ ᱦᱮᱸ
ᱟᱪᱪᱷᱟ ᱟᱪᱪᱷᱟ ᱡᱟᱦᱟᱸ ᱠᱚ ᱟᱫᱚᱜ ᱠᱟᱱᱟ ᱚᱱᱟ ᱡᱤᱱᱤᱥ ᱦᱚᱸᱠᱩ ᱥᱟᱵ ᱨᱟᱠᱟᱵ ᱠᱟᱫᱟ ᱚᱸᱰᱮ ᱵᱟᱝ
ᱦᱩᱸ ᱦᱩᱸ ᱦᱩᱸ ᱠᱷᱩᱵ ᱵᱷᱟᱜᱮ ᱤᱭᱟᱹ ᱠᱟᱱᱟ
ᱚᱱᱠᱟᱱ ᱧᱮᱞ ᱫᱚ ᱪᱟᱞᱟᱣ ᱞᱟᱹᱠᱛᱤ ᱠᱟᱱᱟ
ᱦᱩᱸ ᱯᱟᱴᱟᱵᱤᱸᱰᱟᱹ ᱠᱚ ᱡᱮᱢᱚᱱ ᱜᱚᱝᱠᱮ ᱯᱟᱴᱟᱵᱤᱸᱷᱟᱹ ᱠᱚ
ᱟᱨ ᱜᱚᱝᱠᱮ ᱞᱟᱹᱭᱮᱫᱟ ᱟᱯᱮ ᱥᱮᱫ ᱫᱚ ᱪᱮᱫ ᱠᱚ ᱦᱩᱭᱩᱜᱭᱳ ᱜᱮᱭᱟ ᱟᱵᱚ ᱥᱮᱨᱣᱟ ᱨᱮᱱᱟᱜ ᱚᱱᱠᱟ ᱯᱚᱨᱚᱵᱽ ᱠᱚ
ᱦᱮᱸ ᱥᱮᱣᱟᱭ ᱨᱮᱱᱟᱜ ᱯᱚᱨᱚᱵᱽ ᱠᱚᱫᱚ ᱜᱚᱢᱠᱮ ᱚᱱᱠᱟ ᱞᱮᱠᱟ ᱫᱚ ᱡᱮᱢᱚᱱ ᱵᱟᱦᱟ ᱥᱚᱨᱦᱟᱭ ᱛᱚ ᱢᱮᱱᱟᱜ ᱜᱮᱭᱟ ᱛᱟᱨᱯᱚᱨᱮ ᱮᱸ ᱱᱚᱣᱟ ᱱᱚᱣᱟ ᱡᱟᱦᱟᱸ ᱤᱭᱟᱹ ᱵᱤᱱ ᱞᱟᱹᱭ ᱠᱮᱫᱟ ᱚᱱᱟ ᱦᱩᱞ ᱢᱟᱦᱟ ᱦᱩᱭᱩᱜ-ᱟ ᱛᱤᱨᱤᱥᱟ ᱡᱩᱱ ᱨᱮ ᱦᱮᱸ ᱚᱱᱟ ᱛᱚ ᱢᱮᱱᱟᱜ ᱜᱮᱭᱟ ᱛᱟᱦᱚᱞᱮ ᱚᱱᱠᱟ ᱞᱮᱠᱟ ᱫᱚ ᱦᱩᱭᱩᱜ ᱜᱮᱭᱟ ᱦᱩᱭ ᱫᱚᱠᱚ ᱪᱷᱳᱴᱳ ᱵᱚᱲᱚ ᱤᱭᱟᱹ ᱫᱚ
ᱚ